ᱟᱨᱮ ᱜᱚᱢᱠᱮ!
ᱦᱳᱭ ᱡᱚᱦᱟᱨ ᱜᱮ ᱡᱚᱦᱟᱨ ᱜᱮ! ᱟᱨ ᱞᱟᱹᱭᱮᱼᱟᱞᱤᱧ ᱨᱚᱲ ᱠᱚ ᱦᱟᱸᱜ ᱵᱮᱱ ᱟᱸᱡᱚᱢ ᱧᱟᱢᱮᱫᱼᱟ ᱥᱮ?
ᱦᱳᱭ ᱯᱩᱨᱟᱹ ᱴᱷᱟᱢ ᱴᱷᱟᱢ ᱞᱤᱧ ᱟᱸᱡᱚᱢᱮᱜᱼᱟ᱾
ᱦᱳᱭ ᱦᱳᱭ ᱦᱳᱭ᱾
ᱦᱳᱭ ᱟᱞ ᱦᱮᱸ ᱟᱹᱞᱤᱧᱟᱜ ᱪᱮᱫ ᱞᱮᱠᱟ ᱵᱤᱱ ᱟᱸᱡᱚᱢᱮᱜ-ᱟ?
ᱟᱹᱵᱤᱱᱟᱜ ᱫᱚ ᱦᱟᱸᱜ ᱜᱚᱝᱠᱮ ᱟᱹᱰᱤ ᱨᱮᱭᱟᱲ ᱜᱮ ᱦᱟᱸᱜ ᱞᱤᱧ ᱟᱸᱡᱚᱢᱮᱜᱼᱟ ᱮᱠᱫᱚᱢ ᱨᱤᱞᱟᱹ-ᱢᱟᱞᱟ ᱜᱮ᱾
ᱦᱚᱸᱭ ᱟᱹᱰᱤ ᱢᱚᱡᱽ᱾
ᱟᱫᱚ ᱜᱚᱝᱠᱮ ᱞᱟᱹᱭᱮᱜ-ᱟ ᱞᱤᱧ ᱱᱟᱯᱟᱭ ᱵᱟᱲᱟ ᱜᱮᱛᱚ ᱱᱤᱭᱟᱹ ᱚᱠᱛᱚ ᱫᱚ?
ᱦᱳᱭ ᱱᱤᱭᱟᱹ ᱚᱠᱛᱚ ᱫᱚ ᱱᱟᱯᱟᱭ ᱵᱮᱲᱟ ᱜᱮ᱾
ᱦᱳᱭ ᱦᱳᱭ᱾
ᱦᱩᱸ ᱦᱩᱸ, ᱟᱵᱤᱱ ᱜᱮ ᱪᱮᱫ ᱞᱮᱠᱟ? ᱦᱩᱸ᱾
ᱟᱹᱞᱤᱧ ᱦᱚᱸ ᱱᱤᱭᱟᱹ ᱚᱠᱛᱚ ᱫᱚᱦᱟᱸᱜ ᱟᱹᱰᱤ ᱢᱚᱸᱡᱽ ᱜᱮ᱾ ᱱᱚᱜᱼᱚᱭ ᱪᱟᱸᱫᱚ ᱵᱚᱸᱜᱟ ᱟᱜ ᱫᱟᱭᱟ ᱢᱟᱭᱟᱛᱮ᱾
ᱦᱮᱸ᱾
ᱟᱫᱚ ᱢᱚᱸᱡᱽ ᱛᱟᱦᱮᱸ ᱞᱮᱱᱠᱷᱟᱱ ᱜᱮ ᱢᱚᱸᱡᱽ ᱥᱮ ᱪᱮᱫ ᱵᱤᱱ ᱞᱟᱹᱭᱟ?
ᱦᱳᱭ ᱦᱳᱭ᱾ ᱢᱚᱡᱽ ᱛᱟᱦᱮᱸᱞᱮᱠᱷᱟᱡ ᱜᱮ ᱢᱚᱡᱽ ᱜᱮ ᱡᱚᱛᱚ ᱜᱮ ᱢᱚᱡᱽ ᱜᱮ᱾
ᱦᱳᱭ ᱟᱫᱚ ᱛᱟᱦᱞᱮ ᱞᱤᱧ ᱞᱟᱹᱭᱟ ᱪᱟᱥ ᱠᱚᱫᱚ ᱜᱚᱝᱠᱮ ᱛᱤᱱᱟᱹᱜ ᱥᱟᱺᱜᱤᱧ ᱠᱟᱜᱼᱟ ᱯᱮ ᱟᱯᱮ ᱫᱤᱥᱚᱢ ᱥᱮᱫ ᱫᱚ?
ᱮᱸ ᱜᱚᱝᱠᱮ ᱪᱟᱥ ᱠᱚᱫᱚ ᱦᱚᱸᱜᱼᱚᱭ ᱮᱛᱚᱦᱚᱵᱽ ᱟᱠᱟᱱᱟ᱾ ᱦᱳᱭ ᱦᱳᱭ, ᱛᱚᱞᱟ ᱠᱚᱦᱚᱸ ᱛᱚ ᱟᱹᱭᱨᱤ ᱦᱟᱨᱟᱜᱼᱟ,
ᱦᱳᱭ ᱦᱳᱭ ᱦᱳᱭ ᱦᱳᱭ, ᱟᱹᱰᱤ ᱨᱟᱹᱥᱠᱟᱹ ᱨᱮᱱᱟᱜ ᱠᱟᱛᱷᱟ ᱜᱚᱝᱠᱮ ᱮᱛᱚᱦᱚᱵᱽ ᱢᱟ ᱦᱳᱭ ᱥᱮ᱾
ᱦᱳᱭ ᱦᱳᱭ, ᱟᱫᱚ ᱞᱟᱹᱭ ᱫᱟᱹᱞᱤᱧ ᱜᱚᱞᱯᱮ ᱟᱹᱵᱤᱱ ᱥᱮᱜ ᱫᱚ ᱚᱠᱟ ᱞᱮᱠᱟ?
ᱦᱮᱸ, ᱟᱞᱮ ᱥᱮᱱ ᱦᱚᱸᱦᱟᱸᱜ ᱜᱚᱝᱠᱮ ᱮᱛᱚᱦᱚᱵᱽ ᱫᱚ ᱦᱟᱸᱜ ᱱᱚᱝᱠᱟ ᱵᱟᱹᱭᱦᱟᱹᱲ ᱴᱚᱴᱷᱟ ᱠᱚᱨᱮ ᱫᱚ ᱦᱟᱸᱜ ᱞᱮ ᱨᱚᱦᱚᱭ ᱥᱟᱹᱛ ᱜᱚᱫᱽ ᱟᱠᱟᱜ ᱦᱟᱸᱜ᱾
ᱚᱻ ᱟᱪᱪᱷᱟ᱾
ᱟᱫᱚ ᱜᱚᱝᱠᱮᱜ ᱦᱳᱭ᱾
ᱟᱫᱚ ᱜᱚᱝᱠᱮ ᱞᱤᱧ ᱞᱟᱹᱭᱮᱫ-ᱟ ᱛᱟᱦᱚᱞᱮ ᱨᱚᱦᱚᱭ ᱢᱟᱯᱮ ᱨᱚᱦᱚᱭ ᱟᱠᱟᱫ ᱟᱫᱚᱧ ᱞᱟᱹᱭᱟ ᱟᱹᱞᱤᱧ ᱦᱮᱸ ᱡᱮ ᱱᱚᱝᱠᱟ ᱪᱟᱥ ᱵᱟᱥ ᱫᱚ ᱥᱮᱨᱢᱟ ᱨᱮ ᱢᱤᱫ ᱫᱷᱟᱣ ᱜᱮ ᱥᱮ ᱱᱚᱝᱠᱟ ᱞᱮᱠᱟᱛᱮ ᱛᱤᱱᱟᱹᱜ ᱵᱟᱨ ᱯᱮ ᱪᱟᱥᱟ ᱥᱮᱨᱢᱟ ᱨᱮ ᱦᱩᱲᱩ ᱫᱚ?
ᱚᱸ ᱦᱩᱲᱩ ᱫᱚ ᱪᱟᱥ ᱫᱚ ᱦᱩᱭᱩᱜ ᱜᱮᱭᱟ ᱢᱟᱱᱮ ᱮ ᱡᱟᱦᱟᱸ ᱠᱚᱨᱮ ᱜᱟᱰᱟ ᱠᱚ ᱢᱮᱱᱟᱜ ᱟᱥᱮ ᱜᱟᱰᱟ ᱫᱷᱟᱨᱮ ᱠᱚᱨᱮ ᱾ ᱡᱟᱦᱟᱸ ᱵᱟᱹᱫᱽ ᱠᱚ ᱢᱮᱱᱟᱜ-ᱟ ᱚᱱᱟ ᱠᱚᱨᱮ ᱫᱚ ᱫᱟᱜ ᱫᱚ ᱛᱟᱦᱮᱱ ᱜᱮᱭᱟ ᱵᱟᱨᱚ ᱢᱟᱥ ᱜᱮ ᱾ ᱟᱫᱚ ᱚᱱᱟ ᱠᱚᱨᱮ ᱡᱟᱭᱜᱟ ᱨᱮᱫᱚ ᱵᱟᱨᱚ ᱢᱟᱥ ᱜᱮ ᱦᱩᱲᱩ ᱫᱚ ᱦᱩᱭᱩᱜ ᱜᱮᱭᱟ ᱾
ᱵᱟᱨᱚ ᱢᱟᱥ ᱜᱮ ᱵᱟᱝ?
ᱦᱳᱭ ᱾
ᱛᱟᱦᱞᱮ ᱜᱚᱝᱠᱮ ᱟᱯᱮ ᱫᱤᱥᱚᱢ ᱢᱟ ᱟᱹᱰᱤ ᱢᱚᱸᱡᱽ ᱫᱤᱥᱚᱢ ᱥᱮ ᱪᱮᱫ ᱵᱤᱱ ᱞᱟᱹᱭᱟ ᱾
ᱦᱳᱭ ᱦᱳᱭ ᱪᱟᱥᱵᱟᱥ ᱫᱤᱠ ᱫᱤᱭᱮ ᱫᱚ ᱟᱹᱰᱤ ᱢᱚᱸᱡᱽ ᱫᱤᱥᱚᱢ ᱠᱟᱱᱟ ᱜᱚᱝᱠᱮ ᱾
ᱦᱳᱭ ᱦᱳᱭ ᱾ ᱛᱟᱦᱞᱮ ᱟ ᱯᱮ ᱢᱟ ᱦᱚ ᱛᱚ ᱦᱟᱸᱜ ᱠᱟᱹᱣᱰᱤ ᱟᱨᱡᱟᱣ ᱚᱱᱠᱟ ᱟᱱᱟᱴ ᱠᱚᱫᱚ ᱵᱟᱯᱮ ᱯᱟᱲᱟᱣ ᱵᱟᱲᱟᱜ-ᱟ ᱥᱮ ᱪᱮᱫ ᱞᱮᱠᱟ?
ᱦᱳᱭ ᱦᱳᱭ ᱠᱟᱹᱣᱰᱤ ᱟᱱᱟᱴ ᱫᱚ ᱩᱱᱟᱹᱜ ᱦᱟᱸᱜ ᱵᱟᱠᱚ ᱯᱟᱲᱟᱜ-ᱟ ᱾ ᱢᱮᱱᱠᱷᱟᱱ
ᱦᱳᱭ ᱢᱟ ᱞᱟᱹᱭ ᱵᱤᱱ ᱾
ᱟᱫᱚ ᱢᱟᱜ ᱪᱟᱥ ᱠᱚ ᱵᱷᱟᱜᱤ ᱵᱟᱝ ᱦᱩᱭ ᱞᱮᱱᱠᱷᱟᱡ ᱫᱚ ᱟ ᱠᱟᱹᱣᱰᱤ ᱟᱱᱟᱴ ᱫᱚ ᱯᱟᱲᱟᱜ ᱜᱮᱭᱟ ᱾
ᱦᱳᱭ ᱦᱳᱭ ᱯᱟᱲᱟᱜ ᱜᱮᱭᱟ ᱾ ᱟᱫᱚ ᱜᱚᱝᱠᱮ ᱱᱚᱝᱠᱟ ᱞᱮᱠᱟᱛᱮ ᱟᱹᱞᱤᱧ ᱞᱤᱧ ᱥᱩᱫᱩ ᱦᱩᱲᱩ ᱜᱮᱯᱮ ᱪᱟᱥ ᱜᱮᱭᱟ ᱥᱮ ᱱᱚᱝᱠᱟ ᱟᱱᱟᱡᱽ ᱯᱟᱹᱛᱤ ᱵᱚᱞᱮ ᱛᱚ ᱮᱻ ᱱᱚᱸᱣᱟ ᱟᱲᱟᱜ ᱥᱟᱠᱟᱢ ᱠᱚ ᱟᱞᱩ ᱠᱚᱸᱰᱟ ᱛᱩᱨᱢᱩᱡᱽ ᱠᱤᱨᱟᱹ ᱱᱚᱣᱟ ᱠᱚᱦᱚᱸ ᱯᱮ ᱪᱟᱥ ᱜᱮᱭᱟ ᱾
ᱩᱸ ᱦᱳᱭ ᱦᱳᱭ ᱟᱫᱚ ᱚᱱᱟ ᱠᱚᱦᱚᱸ ᱡᱷᱚᱛᱚ ᱜᱮ ᱪᱟᱥ ᱫᱚ ᱦᱩᱭᱩᱜ ᱜᱮᱭᱟ ᱾ ᱢᱟᱱᱮ ᱟᱹᱞᱩ ᱥᱩᱢᱚᱭ ᱟᱹᱞᱩ ᱠᱚᱦᱚ ᱪᱟᱥ ᱦᱩᱭᱩᱜ ᱜᱮᱭᱟ ᱚᱱᱟ ᱥᱟᱶᱛᱮ ᱟᱹᱞᱩ ᱥᱟᱶᱛᱮ ᱯᱮᱸᱭᱟᱡᱽ ᱠᱚᱦᱚᱸ ᱠᱚ ᱨᱚᱦᱚᱭ ᱜᱮᱭᱟ ᱟᱢᱟᱜ ᱟᱫᱚ ᱚᱱᱟ ᱟᱱᱟᱡᱽ ᱯᱟᱹᱛᱤ ᱦᱚᱸᱠᱚ ᱪᱟᱥ ᱜᱮᱭᱟ ᱚᱱᱟ ᱥᱟᱠᱥᱚᱵᱽᱡᱤ ᱡᱟᱦᱟᱸ ᱵᱤᱱ ᱞᱟᱹᱭ ᱠᱮᱜ-ᱟ ᱟᱲᱟᱜ ᱥᱟᱠᱟᱢ ᱾
ᱦᱳᱭ ᱦᱳᱭ ᱾
ᱦᱮᱸᱥᱮ ᱚᱱᱟ ᱠᱚᱦᱚᱸ ᱠᱚ ᱪᱟᱥ ᱜᱮᱭᱟ ᱡᱷᱚᱛᱚ ᱜᱮ ᱾
ᱦᱳᱭ ᱦᱳᱭ, ᱢᱟᱱᱮ ᱟᱹᱰᱤ ᱢᱚᱸᱡᱽ ᱟᱯᱮ ᱫᱤᱥᱚᱢ ᱫᱚ ᱢᱟᱱᱮ ᱟᱹᱰᱤ ᱨᱤᱞᱟᱹ ᱢᱟᱞᱟ ᱜᱮᱭᱟ ᱪᱟᱥ ᱚ ᱟᱵᱟᱫᱽ ᱤᱫᱤ ᱠᱟᱛᱮ ᱫᱚ ᱵᱤᱱ ᱨᱚᱲ ᱞᱮᱠᱷᱟᱱ ᱫᱚ ᱟᱹᱰᱤ ᱢᱟᱱᱮ ᱟᱱᱟᱴ ᱜᱮ ᱵᱟᱹᱱᱩᱜ ᱟᱠᱟᱫᱟ ᱾
ᱦᱳᱭ ᱦᱳᱭ ᱟᱞᱮ ᱚᱱᱛᱮ ᱫᱚ ᱚᱱᱮ ᱪᱟᱥ ᱤᱫᱤ ᱠᱟᱛᱮᱫ ᱫᱚ ᱟᱱᱟᱴ ᱫᱚ ᱵᱟᱹᱱᱩᱜ ᱟᱠᱟᱜ-ᱟ ᱾
ᱦᱳᱭ ᱛᱟᱦᱚᱞᱮ ᱜᱚᱢᱠᱮ ᱟᱹᱰᱤ ᱢᱚᱸᱡᱽ ᱜᱮ ᱚᱱᱟᱢᱟ ᱦᱳᱭ ᱵᱟᱝ ᱾
ᱦᱳᱭ ᱦᱳᱭ ᱾
ᱟᱫᱚ ᱛᱟᱦᱞᱮ ᱜᱚᱝᱠᱮ ᱞᱤᱧ ᱞᱟᱹᱭ ᱮᱫ-ᱟ ᱛᱟᱦᱚᱞᱮ ᱱᱚᱣᱟ ᱮ ᱵᱤᱨ ᱵᱩᱨᱩ ᱠᱚᱫᱚ ᱟᱯᱮ ᱫᱤᱥᱚᱢ ᱠᱚᱨᱮ ᱫᱚ ᱚᱠᱟᱞᱮᱠᱟ?
ᱟᱫᱚ ᱵᱤᱨ ᱵᱩᱨᱩ ᱠᱚᱫᱚ ᱟᱹᱞᱤᱧᱟᱜ ᱚᱱᱛᱮ ᱫᱚ ᱮᱸ ᱵᱤᱨ ᱠᱚᱦᱚᱸ ᱢᱮᱱᱟᱜ ᱨᱮᱦᱚᱸ ᱠᱟᱹᱴᱤᱡ ᱡᱷᱟᱹᱞ ᱧᱚᱜ ᱨᱮ ᱦᱮᱸᱥᱮ ᱾ ᱟ ᱵᱩᱨᱩ ᱠᱚᱫᱚ ᱦᱟᱸᱜ ᱵᱟᱭ ᱧᱮᱞᱚᱜ-ᱟ ᱚᱱᱛᱮ ᱫᱚ ᱾ ᱟᱹᱞᱤᱧ ᱫᱚ ᱴᱟᱺᱰᱤ ᱫᱤᱥᱚᱢ ᱨᱮᱱ ᱠᱟᱱᱟᱞᱤᱧ ᱛᱚ ᱾
ᱦᱳᱭ ᱦᱳᱭ ᱦᱳᱭ ᱾ ᱟᱫᱚ ᱛᱟᱦᱚᱞᱮ ᱜᱚᱢᱠᱮ ᱦᱳᱭ ᱢᱟ ᱞᱟᱹᱭ ᱵᱤᱱ ᱾
ᱟᱫᱚ ᱚᱱᱟ ᱵᱤᱨ ᱵᱩᱨᱩ ᱠᱚᱫᱚ ᱦᱟᱸᱜ ᱟᱞᱮ ᱚᱱᱛᱮ ᱫᱚ ᱵᱟᱭ ᱧᱮᱞ ᱧᱟᱢᱚᱜ-ᱟ ᱾
ᱚ ᱟᱪᱪᱷᱟ ᱟᱪᱪᱷᱟ᱾ ᱟᱫᱚ ᱦᱟᱸᱜ ᱜᱚᱝᱠᱮ ᱞᱤᱧ ᱞᱟᱹᱭᱮᱜ-ᱟ᱾ ᱚ ᱱᱚᱸᱰᱮ ᱠᱟᱹᱴᱤᱡ ᱠᱩᱞᱤ ᱞᱤᱧ ᱫᱚᱦᱚᱭᱮᱜ-ᱟ ᱟᱵᱮᱱ ᱪᱮᱛᱟᱱ ᱨᱮ ᱦᱳᱭ ᱥᱮ᱾
ᱦᱳᱭ᱾
ᱛᱟᱞᱦᱮ ᱜᱚᱝᱠᱮ ᱱᱚᱝᱠᱟ ᱵᱤᱨ ᱵᱩᱨᱩ ᱠᱚᱨᱮᱱᱟ ᱱᱚᱝᱠᱟ ᱡᱚᱢ ᱫᱚ ᱡᱚ ᱵᱤᱞᱤ ᱫᱚ ᱪᱮᱫ ᱠᱚᱵᱤᱱ ᱡᱚᱢ ᱵᱟᱲᱟᱣ ᱠᱟᱜ-ᱟ᱾
ᱵᱤᱨ ᱵᱩᱨᱩ ᱠᱚᱨᱮ ᱡᱚ ᱵᱤᱞᱤ ᱠᱚᱫᱚ ᱟᱞᱮ ᱚᱱᱛᱮ ᱫᱚ ᱚᱱᱮ ᱵᱟᱹᱨᱩ ᱵᱤᱞᱤ ᱠᱚ ᱧᱟᱢᱚᱜ-ᱟ᱾ ᱦᱚᱜ-ᱚᱭ ᱱᱮᱛᱟᱨ ᱦᱚᱸ ᱧᱟᱢᱚᱜ ᱜᱮᱭᱟ ᱦᱟᱸᱜ᱾
ᱦᱳᱭ ᱦᱳᱭ᱾
ᱟᱹ ᱵᱟᱹᱨᱩ ᱵᱤᱞᱤ ᱛᱟᱯᱚᱨᱮ ᱠᱩᱸᱫᱽ ᱵᱤᱞᱤ᱾
ᱦᱳᱭ ᱦᱳᱭ᱾ ᱱᱚᱣᱟ ᱠᱚᱜᱮ ᱵᱟᱝ ᱟᱨ ᱛᱟᱞᱦᱮ ᱛᱤᱨᱤᱞ, ᱛᱟᱨᱚᱵ ᱱᱚᱣᱟ ᱠᱚᱫᱚ ᱵᱟᱵᱤᱱ ᱡᱚᱢ ᱟᱠᱟᱜ ᱜᱮᱭᱟ?
ᱵᱟᱝ ᱵᱟᱝ ᱚᱱᱟ ᱛᱤᱨᱤᱞ, ᱛᱟᱨᱚᱵ ᱠᱚᱫᱚ ᱵᱟᱹᱞᱤᱧ ᱡᱚᱢ ᱟᱠᱟᱫ ᱜᱮᱭᱟ᱾ ᱵᱟᱭ ᱧᱟᱢᱚᱜ ᱜᱮᱭᱟ ᱚᱱᱛᱮ ᱫᱚ᱾
ᱚ ᱟᱪᱪᱷᱟ ᱟᱪᱪᱷᱟ ᱟᱪᱪᱷᱟ ᱟᱹᱰᱤ ᱛᱟᱞᱦᱮ ᱢᱟᱱᱮ ᱮᱸ ᱱᱚᱣᱟ ᱠᱚᱫᱚ ᱵᱟᱵᱮᱱ ᱡᱚᱢ ᱟᱠᱟᱫ ᱫᱚ᱾ ᱛᱟᱦᱚᱞᱮ ᱜᱚᱝᱠᱮ ᱵᱟᱨᱩ ᱵᱤᱞᱤ ᱢᱟᱛᱚ ᱦᱟᱸᱜ ᱟᱰᱤ ᱟᱸᱴ ᱜᱮ ᱥᱤᱵᱤᱞ ᱫᱚ ᱦᱟᱸᱜ᱾
ᱦᱳ ᱦᱳᱭ ᱦᱳᱭ ᱚᱱᱟ ᱡᱟᱦᱟ ᱵᱩᱞᱩᱝ ᱢᱟᱹᱨᱤᱪ ᱟᱛᱮ᱾
ᱦᱳᱭ᱾
ᱦᱳᱭᱥᱮ ᱚᱱᱟ ᱟᱛᱮᱫ ᱢᱟ ᱟᱰᱤ ᱢᱚᱡᱽ ᱜᱮ ᱵᱩᱡᱷᱟᱹᱜ-ᱟ᱾
ᱦᱮᱸ ᱜᱚᱝᱠᱮ ᱟᱞᱮᱥᱮᱱ ᱫᱚ ᱦᱟᱸᱜ ᱱᱚᱣᱟ ᱮᱸ ᱯᱟᱹᱦᱤᱞ ᱩᱛᱚᱹᱨ ᱥᱮ ᱱᱮᱛᱟᱨ ᱦᱚᱸ ᱟᱨ ᱱᱚᱜ-ᱚᱝᱠᱟ ᱠᱩᱯᱤ ᱠᱚᱦᱚᱸ ᱟ ᱡᱚᱠᱷ ᱠᱷᱚᱱ ᱦᱟᱸᱜ ᱴᱚᱞᱟ ᱯᱟᱲᱟ ᱨᱮ ᱠᱚᱞᱮ ᱱᱚᱠᱟ ᱥᱮᱱᱚᱜ ᱟᱞᱮ ᱥᱮ᱾ ᱟᱫᱚ ᱦᱟᱸᱜ ᱜᱚᱝᱠᱮ ᱜᱮ ᱚᱱᱟ ᱢᱟᱫ ᱫᱟᱨᱮ ᱠᱚ ᱢᱤᱱᱟᱜ ᱟᱠᱟᱫ ᱜᱮᱭᱟ ᱥᱮ ᱟᱯᱮᱥᱮᱫ?
ᱦᱮᱸ ᱦᱮᱸ ᱢᱮᱱᱟᱜ ᱟᱠᱟᱫ ᱜᱮᱭᱟ᱾
ᱦᱳᱭ ᱚᱱᱟ ᱢᱟᱫ ᱢᱟᱫ ᱴᱷᱚᱸᱜᱟ ᱟᱨᱠᱤ ᱢᱟᱫ ᱨᱮᱱᱟᱜ ᱴᱷᱚᱸᱜᱟ ᱞᱮ ᱵᱮᱱᱟ. ᱣ ᱛᱟᱦᱮᱸᱫ᱾ ᱥᱮ ᱵᱮᱱᱟ. ᱣ ᱜᱮᱭᱟᱞᱮ ᱱᱮᱛᱟᱨ ᱦᱚᱸ ᱟᱨ ᱜᱚᱝᱠᱮ ᱚᱱᱟ ᱨᱮᱦᱟᱸᱜ ᱵᱟᱹᱨᱩ ᱵᱤᱞᱤ ᱫᱚ ᱦᱟᱸᱜ ᱞᱮ ᱯᱩᱴᱷᱩᱡᱟ᱾
ᱦᱮᱸ ᱦᱳᱭ᱾
ᱟᱫᱚ ᱵᱟᱹᱨᱩ ᱵᱤᱞᱤ ᱦᱟᱸᱜ ᱞᱮ ᱯᱩᱴᱩᱡᱟ ᱟᱨ ᱯᱩᱴᱩᱡ ᱠᱟᱛᱮᱫ ᱮᱸ ᱱᱚᱣᱟ ᱵᱩᱞᱩᱝ ᱢᱟᱹᱨᱤᱪ ᱞᱮ ᱮᱢᱟᱜ-ᱟ ᱟᱨ ᱞᱮ ᱥᱚᱜᱚᱭᱟ ᱦᱟᱸᱜ ᱜᱟᱝ
ᱚ ᱟᱪᱪᱷᱟ᱾
ᱞᱟᱹᱭ ᱫᱟᱞᱤᱧ ᱜᱚᱝᱠᱮ ᱵᱟᱹᱨᱩ ᱥᱚᱜᱚᱭ ᱫᱚᱵᱮᱱ ᱡᱚᱢ ᱵᱟᱲᱟᱣ ᱟᱠᱟᱫ-ᱟ ᱥᱮ ᱵᱟᱝ ᱛᱟᱦᱚᱞᱮ?
ᱵᱟᱝ ᱵᱟᱝ ᱚᱠᱟ ᱞᱮᱠᱟ ᱠᱚ ᱡᱚᱢᱟ ᱵᱟ. ᱨᱩ ᱥᱚᱜᱚᱭ ᱫᱚ ᱦᱟᱸᱜ?
ᱟᱫᱚ ᱦᱟᱸᱜ ᱜᱚᱝᱠᱮ ᱚᱱᱟᱜᱮ ᱦᱟᱸᱜ ᱞᱤᱧ ᱞᱟᱹᱭ ᱟᱵᱮᱱ ᱠᱟᱱᱟ ᱛᱟᱦᱚᱞᱮ ᱟᱡᱚᱢ ᱵᱮᱱ ᱦᱳᱸᱭ ᱥᱮ᱾
ᱦᱳᱸᱭ ᱦᱳᱸᱭ᱾
ᱟᱫᱚ ᱚᱱᱮ ᱡᱮ ᱚᱱᱟ ᱢᱟᱫ ᱴᱷᱚᱸᱜᱟ ᱨᱮ ᱵᱩᱞᱩᱝ, ᱢᱟᱹᱨᱤᱪ ᱟᱨ ᱵᱟᱹᱨᱩ ᱵᱮᱱ ᱮᱢᱟᱣᱟᱜ ᱠᱟᱱ ᱫᱚ ᱦᱳᱸᱭ ᱥᱮ᱾
ᱦᱮᱸ᱾
ᱟᱫᱚ ᱚᱱᱠᱟᱜᱮ ᱢᱟ ᱟᱵᱮᱱ ᱡᱟᱹᱥᱛᱤ ᱧᱚᱜ ᱦᱟᱸᱜ ᱚᱱᱟ ᱵᱟᱹᱨᱩ ᱠᱚᱫᱚ ᱞᱟᱜᱟᱸᱜ ᱜᱮᱭᱟ ᱟᱨ ᱵᱩᱞᱩᱝ ᱢᱟᱹᱨᱤᱪ ᱫᱚ ᱡᱟᱦᱟ ᱛᱤᱱᱟ ᱟᱨᱠᱤ ᱥᱟᱦᱚᱟᱭ ᱟᱨᱠᱤ ᱩᱱᱟᱹᱜ ᱜᱮ ᱥᱮᱵᱤᱱ ᱮᱢᱟᱜ-ᱟ᱾
ᱦᱳᱸᱭ ᱦᱳᱸᱭ᱾
ᱫᱟᱜ ᱞᱮᱠᱟ ᱦᱟᱸᱜ᱾ ᱟᱫᱚ ᱮᱢᱚᱱ ᱠᱟᱛᱷᱟ ᱦᱟᱸᱜ ᱞᱤᱧ ᱞᱟᱹᱭ ᱠᱮᱭᱟ ᱜᱚᱝᱠᱮ ᱟᱹᱞᱤᱧᱟ ᱞᱩᱴ ᱤᱭᱟᱹ ᱱᱚᱣᱟ ᱟᱪᱟᱨ ᱨᱮ ᱦᱟᱸᱜ ᱩᱞᱤᱫᱟᱜ ᱜᱮ ᱟᱹᱞᱤᱧᱟᱜ ᱜᱮ ᱥᱟᱨᱯᱟᱣ ᱮᱱ ᱛᱟᱞᱤᱧᱟ ᱦᱟᱸᱜ ᱾
ᱦᱮᱸ ᱟᱨ ᱟᱹᱵᱤᱱᱟᱜ ᱠᱟᱛᱷᱟ ᱟᱸᱡᱚᱢ ᱛᱮ ᱦᱚᱸ ᱟᱹᱞᱤᱧᱟᱜ ᱢᱚᱪᱟ ᱨᱮ ᱩᱞᱤ ᱫᱟᱜ ᱠᱚ ᱥᱟᱨᱥᱟᱜ ᱠᱟᱱ ᱛᱟᱹᱟᱞᱤᱧᱟ
ᱦᱳᱸᱭ ᱦᱳᱸᱭ ᱟᱫᱚ ᱱᱚᱣᱟ ᱫᱚ ᱦᱟᱸᱜ ᱜᱚᱢᱠᱮ ᱥᱟᱨᱥᱟᱜ ᱞᱮᱠᱟᱱᱟᱜ ᱠᱟᱛᱷᱟ ᱠᱟᱱ ᱜᱮᱭᱟ ᱦᱟᱸᱜ,
ᱦᱳᱸᱭ ᱦᱳᱸᱭ,
ᱡᱟᱦᱟᱸ ᱵᱮᱱ ᱦᱩᱲᱩᱝᱟ ᱟᱨᱠᱤ ᱱᱚᱣᱟ ᱢᱤᱫᱴᱮᱡ ᱠᱟᱰᱮᱡ ᱛᱮ ᱵᱮᱱ ᱦᱩᱲᱩᱝᱟ, ᱚᱱᱟ ᱢᱟᱜ ᱴᱷᱚᱸᱜᱟ ᱨᱮ ᱡᱟᱦᱟ ᱵᱮᱱ ᱥᱟᱵᱟᱣ ᱸᱟ ᱦᱟ ᱵᱟᱹᱨᱩ, ᱟᱫᱚ ᱡᱚᱠᱷᱚᱱ ᱵᱮᱱ ᱦᱩᱲᱩᱝᱟ ᱦᱩᱲᱩᱝ ᱦᱩᱲᱩᱝ ᱛᱮ ᱚᱱᱟ ᱵᱟᱹᱨᱩ ᱨᱮᱱᱟᱜ ᱡᱤᱞ ᱠᱚ ᱫᱚ ᱦᱟᱸᱜ ᱪᱷᱟᱲᱟᱜ ᱟᱥᱮ?
ᱦᱳᱸᱭ ᱦᱳᱸᱭ,
ᱵᱟᱹᱨᱩ ᱨᱮᱱᱟᱜ ᱡᱤᱞ ᱪᱷᱟᱲᱟ ᱟᱫᱚ ᱪᱷᱟᱲᱟᱣ, ᱠᱟᱛᱮ ᱫᱚ ᱚᱱᱟ ᱫᱚ ᱦᱟᱸᱜ ᱨᱟᱥᱟ ᱵᱮᱱᱟᱸᱜ ᱜᱚᱢᱠᱮ,
ᱟᱪᱪᱷᱟ,
ᱟᱫᱚ ᱚᱱᱟ ᱨᱟᱥᱟ ᱜᱮ ᱦᱟᱸᱜ ᱡᱚᱠᱷᱚᱱ ᱵᱮᱱ ᱧᱩᱭᱟ ᱟᱫᱚ ᱟᱹᱰᱤ ᱪᱮᱨᱦᱟ ᱵᱮᱱ ᱵᱩᱡᱟ ᱡᱟᱦᱟ ᱫᱚ, ᱯᱳᱸᱭ ᱥᱮ ᱤᱭᱟᱹ ᱠᱟᱛᱮ ᱵᱤᱱ ᱡᱚᱢᱟ ᱚᱱᱟ ᱫᱚ ᱚᱱᱟ ᱛᱟᱹᱨᱩ ᱠᱚ ᱫᱚ ᱦᱟᱸᱜ ᱦᱟᱨ ᱜᱚᱫᱚᱜᱼᱟ ᱥᱮ? ᱠᱤᱱᱛᱩ ᱚᱱᱟ ᱛᱮᱫᱚ ᱜᱚᱢᱠᱮ ᱪᱮᱫ ᱞᱤᱧ ᱞᱟᱹᱭ ᱟᱹᱵᱮᱱᱟ,
ᱩᱞᱤ ᱫᱟᱜ ᱜᱮ ᱡᱚᱨᱚᱜ ᱠᱟᱱ ᱛᱟᱹᱞᱤᱧᱟ ᱜᱚᱢᱠᱮ ᱾
ᱟᱨ ᱟᱞᱚ ᱵᱤᱱ ᱞᱟᱹᱭᱟ ᱜᱚᱢᱠᱮ ᱟᱹᱞᱤᱧᱟᱜ ᱫᱚ ᱾ ᱦᱚᱲᱢᱚ ᱠᱚ ᱨᱩᱢᱩᱧ-ᱨᱩᱢᱩᱧᱮᱱ ᱛᱟᱹᱞᱤᱧᱟ ᱚᱱᱟ ᱟᱸᱡᱚᱢ ᱛᱮ ᱜᱮ᱾
ᱦᱳᱭ ᱟᱫᱚ ᱚᱱᱟ ᱦᱟᱸᱜ ᱟᱯᱮ ᱥᱮᱱ ᱡᱚᱠᱷᱚᱱ ᱵᱮᱱ ᱞᱟᱹᱭ ᱮᱫᱟ ᱢᱮᱱᱟᱜ ᱟᱠᱟᱫᱟ, ᱛᱟᱦᱚᱞᱮ ᱟᱵᱤᱱ ᱦᱟᱸᱜ ᱢᱤᱫ ᱫᱷᱟᱣ ᱡᱚᱢ ᱵᱤᱰᱟᱹᱣ ᱵᱤᱱ ᱦᱟᱸᱜ ᱜᱚᱢᱠᱮ ᱵᱩᱡᱽ ᱛᱟᱵᱮᱱ ᱟᱹᱞᱤᱧ ᱡᱟᱦᱟᱸᱞᱤᱧ ᱞᱟᱹᱭᱟᱜ ᱵᱮᱱᱟ ᱾ ᱦᱩᱸ ᱦᱩᱸ ᱛᱤᱱᱟᱹᱜ ᱜᱟᱱ ᱥᱟᱹᱨᱤ ᱛᱤᱱᱟᱹᱜ ᱜᱟᱱ ᱮᱲᱮ ᱵᱩᱡᱷᱟᱹᱣ ᱧᱟᱢ ᱵᱤᱱ ᱟᱹᱵᱤᱱ ᱦᱚᱸ,
ᱦᱳᱭ, ᱟᱫᱚ ᱜᱚᱢᱠᱮ ᱟᱹᱵᱤᱱ ᱡᱟᱦᱟᱸ ᱞᱮᱠᱟ ᱵᱤᱱ ᱞᱟᱹᱭᱟᱫ ᱞᱤᱧᱟᱹ ᱥᱮ, ᱟᱫᱚ, ᱚᱝᱠᱟ ᱠᱟᱛᱮ ᱡᱚᱢ ᱨᱮᱱᱟᱜ ᱤᱪᱷᱟᱴᱟ ᱟᱨᱦᱚᱸ ᱡᱟᱹᱥᱛᱤᱜ ᱠᱟᱱ ᱛᱟᱹᱟᱞᱤᱧᱟ ᱡᱮ ᱵᱟᱝ ᱱᱚᱝᱠᱟ ᱠᱟᱛᱮ ᱡᱚᱢ ᱠᱟᱛᱮ ᱛᱤᱞᱤᱧ ᱞᱟᱜᱟᱣᱟ ᱡᱟ ᱪᱮᱨᱦᱟ ᱵᱤᱱ ᱞᱟᱹᱭ ᱠᱮᱫᱟ ᱱᱚᱝᱠᱟ ᱵᱩᱡᱷᱟᱹᱜᱼᱟ᱾
ᱦᱳᱭ ᱜᱚᱢᱠᱮ,
ᱦᱩᱸ
ᱟᱨᱚ ᱚᱱᱟ ᱯᱳᱭᱞᱳ-ᱯᱳᱭᱞᱳ ᱥᱟᱞᱟᱥ-ᱥᱟᱞᱟᱥ ᱡᱚᱢ ᱢᱟᱛᱚ ᱟᱹᱵᱤᱱ ᱫᱚ ᱵᱟᱹᱨᱩ ᱵᱩᱴᱟᱹ ᱨᱮᱜᱮ ᱵᱤᱱ ᱛᱟᱦᱮᱸ ᱩᱛᱟᱹᱨᱚᱜ ᱞᱟᱹᱭ ᱟᱵᱮᱱ ᱠᱟᱱᱟ ᱞᱤᱧ ᱾
ᱦᱩᱸ,
ᱩᱱᱟᱹᱜ ᱟᱸᱴᱜ ᱜᱮ ᱦᱟᱸᱜ ᱤᱭᱟᱹ ᱵᱩᱡᱷᱟᱹᱜᱼᱟ ᱾
ᱦᱩᱸ, ᱟᱫᱚ ᱜᱚᱢᱠᱮ ᱞᱟᱹᱭ ᱫᱟᱞᱤᱧ,
ᱦᱳᱭ ᱦᱳᱭ,
ᱟᱫᱚ ᱟᱞᱤ ᱟᱞᱮ ᱥᱮᱫ ᱫᱚ ᱚᱱᱠᱟ ᱫᱚ ᱵᱟᱹᱨᱩ ᱫᱚ ᱵᱟᱭ ᱧᱟᱢᱚᱜ-ᱟ ᱛᱚ ᱢᱟᱱᱮ, ᱦᱟᱸᱰᱮ ᱱᱟᱰᱮ ᱢᱮᱱᱟᱜᱼᱟ ᱢᱤᱫ ᱵᱟᱨ ᱫᱟᱨᱮ ᱾ ᱚᱱᱟ ᱠᱚᱨᱮ ᱜᱮ ᱡᱚ ᱵᱟᱲᱟᱜᱼᱟ ᱚᱱᱟ ᱠᱚ ᱜᱮᱞᱮ ᱡᱚᱢ ᱵᱟᱲᱟᱭᱟ ᱢᱟᱱᱮ ᱩᱱᱟᱹᱜ ᱡᱟᱹᱥᱛᱤ ᱪᱤ ᱦᱚᱸ ᱵᱟᱞᱮ ᱡᱚᱢ ᱫᱟᱲᱮᱭᱟᱜᱼᱟ,
ᱩᱱᱟᱹᱜ ᱡᱟᱹᱥᱛᱤ ᱦᱚᱸ ᱵᱟᱝ ᱵᱟᱝ
ᱦᱳᱭ ᱦᱳᱭ,
ᱦᱳᱭ ᱟᱫᱚ ᱟᱞᱮ ᱫᱚ ᱦᱟᱸᱜ ᱜᱚᱢᱠᱮ ᱱᱚᱝᱠᱟ ᱵᱤᱨ ᱵᱩᱨᱩ ᱵᱟᱱᱟᱨ ᱜᱮ ᱯᱟᱲᱟᱜ ᱠᱟᱱᱟ ᱛᱚ᱾ ᱟᱹᱵᱤᱱ ᱵᱤᱱ ᱢᱮᱱ ᱫᱟᱲᱮᱭᱟᱜᱼᱟ ᱱᱚᱣᱟ ᱵᱟᱲᱜᱤ, ᱯᱚᱨᱮ ᱠᱷᱚᱱ ᱜᱮ ᱵᱤᱨ ᱛᱟᱞᱮ ᱫᱚ ᱟᱨ ᱱᱚᱝᱠᱟ ᱯᱮ ᱯᱳᱱ ᱠᱤᱞᱳᱢᱤᱴᱟᱨ ᱥᱟᱺᱜᱤᱧ ᱠᱚᱨᱮ ᱜᱮ ᱵᱩᱨᱩ ᱠᱚ ᱫᱚ ᱧᱮᱞᱚᱜᱼᱟ ᱟᱫᱚ ᱚᱱᱟ ᱛᱚᱸᱜᱮ ᱨᱮᱜᱮ ᱢᱮᱱᱟᱜᱼᱟ ᱾ ᱛᱚ ᱵᱩᱨᱩ ᱫᱚ ᱦᱟᱸᱜ ᱩᱥᱩᱞ ᱩᱥᱩᱞ ᱵᱩᱨᱩ ᱛᱚ,
ᱦᱳᱭ,
ᱟᱨ ᱵᱤᱨ ᱫᱚ ᱚᱱᱟ ᱥᱟᱨᱡᱚᱢ ᱵᱤᱨ ᱠᱚ ᱢᱮᱱᱟᱜ ᱟᱠᱟᱫᱟ ᱟᱫᱚ ᱛᱟᱦᱚᱞᱮ ᱜᱚᱝᱠᱮ ᱞᱤᱧ ᱞᱟᱹᱭᱟ ᱱᱚᱣᱟ ᱩᱛ ᱯᱷᱩᱴᱠᱟᱹ ᱠᱚᱫᱚᱵᱮᱱ ᱡᱚᱢ ᱵᱟᱲᱟ ᱟᱠᱟᱫ ᱠᱚᱣᱟ ᱥᱮ ᱵᱟᱝ ᱱᱤᱭᱟᱹ ᱥᱚᱢᱚᱭ ᱡᱟᱦᱟᱸᱭ ᱫᱚᱠᱚ ᱚᱢᱚᱱᱚᱜ ᱫᱚ ᱾
ᱦᱳᱭ ᱦᱳᱭ ᱡᱚᱢ ᱫᱚᱞᱤᱧ ᱡᱚᱢ ᱵᱟᱲᱟ ᱟᱠᱟᱫ ᱠᱚᱣᱟ ᱟᱫᱚ ᱟᱞᱮ ᱚᱱᱛᱮ ᱫᱚ ᱩᱱᱟᱹᱜ ᱫᱚ ᱦᱟᱸᱜ ᱵᱟᱠᱚ ᱧᱟᱢᱚᱜᱼᱟ ᱢᱟᱱᱮ ᱵᱟᱡᱟᱨ ᱠᱚᱨᱮ ᱞᱮ ᱠᱤᱨᱤᱧ ᱠᱟᱛᱮ ᱠᱟᱛᱮᱫ ᱞᱮ ᱡᱚᱢ ᱠᱚᱣᱟ ᱢᱟᱱᱮ ᱥᱚᱵᱽ ᱥᱚᱥᱚᱢᱚᱭ ᱫᱚ ᱠᱤᱨᱤᱧ ᱠᱟᱛᱮᱜ ᱡᱚᱢ ᱫᱚ ᱥᱚᱢᱵᱷᱚᱵᱽ ᱵᱟᱝ ᱠᱟᱱᱟ ᱥᱮ ᱾
ᱵᱟᱝ ᱠᱟᱱᱟ ᱠᱟᱹᱣᱰᱤ ᱠᱚ ᱵᱟᱭ ᱛᱟᱦᱮᱸ ᱞᱮᱱᱠᱷᱟᱱ ᱫᱚ ᱵᱟᱵᱮᱱ ᱠᱤᱨᱤᱧ ᱠᱟᱛᱮ ᱫᱚ ᱵᱟᱵᱮᱱ
ᱦᱳᱭ ᱦᱳᱭ᱾ ᱟᱨ ᱱᱩᱱᱠᱩ ᱩᱸᱛ ᱯᱩᱴᱠᱟᱹ ᱨᱮᱭᱟᱜ ᱜᱚᱱᱚᱝ ᱠᱚᱦᱚᱸ ᱛᱚ ᱟᱹᱰᱤ ᱡᱟᱹᱥᱛᱤ ᱜᱮᱭᱟ ᱾
ᱦᱩᱸ- ᱦᱩᱸ- ᱦᱩᱸ᱾
ᱚᱱᱠᱟ ᱠᱟᱛᱮᱜ ᱜᱮ ᱡᱟᱦᱟᱸ ᱛᱤᱱᱟᱹᱜ ᱢᱤᱫᱵᱟᱨ ᱠᱚ ᱧᱟᱢ ᱵᱟᱲᱟᱜᱼᱟ ᱜᱟᱡᱟᱲ ᱠᱚᱨᱮ᱾ ᱩᱱᱠᱩ ᱜᱮᱠᱚ ᱪᱟᱞᱟᱣ ᱞᱮᱱᱠᱟᱱ ᱧᱟᱢ ᱵᱟᱲᱟ ᱦᱩᱭ ᱞᱮᱱ ᱠᱷᱟᱱ ᱟᱹᱜᱩ ᱦᱩᱭᱩᱜᱼᱟ ᱾
ᱵᱷᱩᱠᱟᱹᱣ ᱠᱚᱫᱚ ᱵᱩᱡ ᱫᱟᱵᱮᱱ᱾
ᱦᱩᱸ᱾
ᱦᱮᱞᱳ,
ᱦᱮᱞᱳ,
ᱦᱮᱸ ᱜᱚᱝᱠᱮ ᱵᱟᱹᱵᱤᱱ ᱨᱚᱲ ᱮᱫᱟ ᱡᱮ ᱠᱟᱴᱟᱣ ᱢᱟᱴᱟᱣ ᱠᱮᱼᱟ ᱵᱮᱱ ᱥᱮ ᱪᱮᱫ ᱾
ᱵᱟᱝ ᱵᱟᱝ ᱨᱚᱲ ᱠᱟᱱ ᱛᱟᱦᱮᱸᱫ ᱜᱮᱭᱟ ᱞᱤᱧ ᱟᱫᱚ ᱟᱹᱵᱤᱱᱟᱜ ᱜᱮ ᱨᱚᱲ ᱠᱚ ᱵᱟᱭ ᱟᱸᱡᱚᱢ ᱦᱚᱫᱚᱜ ᱠᱟᱱ ᱛᱟᱦᱮᱸᱜ᱾
ᱦᱳᱭ-ᱦᱳᱭ ᱟᱫᱚ ᱱᱚᱝᱠᱟ ᱫᱚ ᱠᱟᱴᱤᱡ ᱮᱴᱠᱮ ᱴᱚᱸᱲᱮ ᱫᱚ ᱦᱟᱸᱛᱤ ᱠᱚᱜᱚ ᱛᱳᱜ ᱜᱮᱭᱟ ᱥᱮ ᱟᱫᱚ ᱵᱤᱨᱤ ᱵᱩᱨᱩ ᱮᱞᱟ ᱚᱠᱟ ᱨᱮᱱ ᱢᱟᱹᱱᱢᱤ ᱛᱚ ᱵᱩᱡᱽ ᱜᱚᱫ ᱜᱮᱭᱟᱵᱮᱱ ᱦᱟᱸᱜ᱾
ᱦᱳᱭ ᱦᱳᱭ ᱦᱳᱭ ᱵᱩᱡᱷᱟᱹᱣ ᱫᱟᱲᱮᱭᱟᱜ ᱠᱟᱱᱟᱞᱤᱧ᱾
ᱦᱳᱭ ᱟᱫᱚ ᱛᱟᱦᱚᱞᱮ ᱚᱱᱠᱟ ᱞᱮᱠᱟ ᱛᱮ ᱟᱞᱮ ᱥᱮᱱ ᱫᱚ ᱵᱤᱨ ᱵᱩᱨᱩ ᱠᱚᱫᱚ ᱦᱟᱸᱜ ᱟᱹᱰᱤ ᱡᱟᱹᱥᱛᱤ ᱜᱮ ᱢᱮᱱᱟᱜ ᱟᱠᱟᱫᱟ ᱜᱚᱝᱠᱮ᱾ ᱢᱮᱱ ᱜᱟᱱᱚᱜᱼᱟ ᱜᱚᱝᱠᱮ ᱟᱞᱮ ᱱᱚᱣᱟ ᱴᱚᱴᱷᱟ ᱠᱚᱨᱮᱱ ᱢᱟᱹᱱᱢᱤ ᱠᱚᱫᱚ ᱚᱱᱟ ᱵᱤᱨ ᱵᱩᱨᱩ ᱨᱮᱜᱮ ᱜᱮᱻ ᱢᱟᱱᱮ ᱫᱤᱱᱳᱢᱟᱱ ᱨᱮᱱᱟᱜ ᱢᱤᱫ ᱵᱮᱲᱟ ᱡᱚᱢ ᱫᱚ ᱵᱤᱨ ᱵᱩᱨᱩ ᱨᱮᱱᱟᱜ ᱜᱮ ᱦᱟᱸᱜ ᱞᱮ ᱡᱚᱢ᱾
ᱟᱪᱪᱷᱟ ᱢᱮᱱᱮ ᱟᱫᱚ ᱠᱟᱹᱴᱤᱡ ᱵᱤᱱ ᱞᱟᱹᱭ ᱞᱮᱠᱷᱟᱱ ᱡᱮ ᱟᱵᱤᱱᱟᱜ ᱵᱤᱨ ᱵᱩᱨᱩ ᱥᱮᱫ ᱨᱮ ᱪᱮᱫ ᱞᱮᱠᱟᱱᱟᱜ ᱡᱚᱢᱟᱜ ᱠᱚ ᱧᱟᱢᱚᱜᱼᱟ ᱟᱨᱠᱤ?
ᱦᱳᱭ ᱦᱳᱭ ᱟᱫᱚ ᱛᱟᱦᱟᱞᱮ ᱚᱱᱟ ᱜᱮ ᱦᱟᱸᱜ ᱞᱤᱧ ᱞᱟᱹᱭ ᱮᱜᱼᱟ᱾ ᱵᱤᱨ ᱵᱩᱨᱩ ᱫᱚ ᱟᱵᱤᱱ ᱫᱚ ᱥᱤᱛᱩᱝ ᱫᱤᱱ ᱵᱮᱱ ᱥᱮᱱ ᱞᱮᱱᱠᱷᱟᱱ ᱫᱚ ᱛᱤᱨᱩᱞ ᱛᱟᱨᱚᱵ ᱱᱚᱣᱟ ᱠᱚ ᱡᱚᱢ ᱛᱮᱜᱮ ᱦᱟᱸᱜ ᱢᱟᱱᱮ ᱢᱤᱫ ᱵᱮᱲᱟ ᱠᱚᱫᱚ ᱦᱟᱸᱜ ᱠᱟᱴᱟᱣ ᱜᱚᱫᱚᱜᱼᱟ ᱦᱟᱸᱜ ᱜᱚᱝᱠᱮ᱾
ᱟᱪᱪᱷᱟ᱾
ᱟᱨ ᱱᱚᱝᱠᱟ ᱞᱮᱠᱟ ᱛᱮᱢᱟ ᱟᱲᱟᱜ ᱥᱟᱠᱟᱢ ᱢᱟ ᱢᱮᱱᱟᱜ ᱟᱠᱟᱫ ᱜᱮ ᱦᱟᱸᱜ᱾ ᱵᱤᱨ ᱵᱩᱨᱩ ᱨᱮ ᱩᱛᱩ ᱠᱚᱫᱚ ᱦᱟᱸᱜ᱾ ᱡᱚᱢ ᱦᱩᱭᱩᱜ ᱜᱮᱭᱟ ᱟᱨ ᱱᱤᱭᱟ ᱥᱩᱢᱚᱭ ᱡᱩᱫᱤ ᱵᱤᱱ ᱞᱟᱹᱭᱟ ᱱᱤᱭᱟᱹ ᱥᱩᱢᱚᱭ ᱫᱚ ᱡᱚ ᱵᱤᱞᱤ ᱠᱚᱫᱚ ᱱᱚᱣᱟ ᱠᱤᱛᱟᱹ ᱠᱷᱤᱡᱩᱨ ᱵᱤᱞᱤ ᱜᱮ ᱦᱟᱸᱜ ᱟᱹᱰᱤ ᱟᱸᱴ ᱛᱮ ᱧᱟᱢᱚᱜ-ᱟ ᱦᱟᱸᱜ ᱜᱚᱝᱠᱮ᱾
ᱠᱤᱛᱟᱹ ᱠᱷᱤᱡᱩᱨ᱾
ᱦᱳᱭ ᱠᱤᱛᱟᱹ ᱠᱷᱤᱡᱩᱨ ᱱᱚᱣᱟ ᱠᱚ ᱟᱹᱰᱤ ᱟᱸᱴ ᱛᱮ ᱧᱟᱢᱚᱜᱼᱟ ᱟᱨ ᱱᱚᱣᱟ ᱠᱚ ᱡᱚᱢ ᱠᱟᱛ ᱛᱮᱦᱚᱸ ᱢᱟᱱᱮ
ᱦᱳᱭ
ᱛᱟᱦᱮᱱ ᱠᱟᱱ ᱜᱮᱭᱟ ᱠᱚ ᱦᱳᱭ ᱦᱳᱭ ᱟᱨ ᱱᱤᱭᱟᱹ ᱥᱩᱢᱚᱭ ᱢᱟ ᱚᱱᱮ ᱯᱩᱴᱠᱟᱹ ᱠᱚᱞᱤᱧ ᱞᱟᱹᱭ ᱠᱮᱫ ᱜᱳ ᱯᱩᱴᱠᱟᱹ ᱩᱫ ᱯᱩᱴᱠᱟᱹ ᱟᱨᱠᱤ ᱱᱩᱠᱩ ᱠᱚ᱾ ᱟᱫᱚ ᱦᱟᱸᱜ ᱯᱩᱴᱠᱟᱹ ᱞᱮᱴᱚ ᱦᱟᱸᱜ ᱜᱚᱝᱠᱮ ᱦᱚ ᱜᱚᱝᱠᱮ ᱟᱭᱩᱵ ᱵᱮᱨ ᱥᱚᱢᱚᱭ ᱫᱚ ᱦᱟᱸᱜ ᱯᱩᱴᱠᱟᱹ ᱠᱚ ᱦᱟᱞᱟᱝ ᱟᱹᱜᱩ ᱵᱟᱲᱟ ᱠᱚ ᱠᱟᱛᱮ ᱚᱱᱟ ᱯᱩᱴᱠᱟᱹ ᱦᱟᱸᱜ ᱞᱮᱴᱚ ᱠᱚᱣᱟ ᱟᱞᱮ ᱱᱚᱣᱟ ᱴᱚᱴᱷᱟ ᱠᱚᱨᱮ ᱫᱚ ᱾ ᱟᱹᱭᱩᱵ ᱵᱮᱨ ᱫᱚ ᱦᱟᱸᱜ ᱚᱱᱟ ᱯᱩᱴᱠᱟᱹ ᱞᱮᱴᱚ ᱡᱚᱢ ᱠᱟᱛᱮ ᱜᱮ ᱦᱟᱸᱜ ᱞᱮ ᱡᱟᱹᱯᱤᱫ ᱵᱟᱲᱟ ᱜᱚᱫ ᱠᱟᱜ-ᱟ ᱾
ᱦᱚ ᱟᱹᱞᱤᱧ ᱫᱚ ᱦᱟᱸᱜ ᱯᱩᱴᱠᱟᱹ ᱞᱮᱴᱚ ᱠᱚᱫᱚ ᱦᱟᱸᱜ ᱵᱟᱹᱞᱤᱧ ᱡᱚᱢ ᱵᱟᱲᱟ ᱟᱠᱟᱜ-ᱟ ᱾
ᱦᱳᱭ ᱦᱳᱭ ᱟᱫᱚ ᱦᱳᱭ ᱟᱫᱚ ᱜᱚᱝᱠᱮ ᱞᱟᱹᱭᱮᱜ-ᱟ ᱯᱮ ᱱᱚᱣᱟ ᱵᱟᱡᱟᱨ ᱥᱟᱦᱟᱨ ᱠᱚᱨᱮ ᱯᱷᱩᱴᱠᱟᱹ ᱞᱮᱴᱚ ᱠᱚ ᱢᱟᱱᱮ ᱯᱩᱴᱠᱟᱹ ᱠᱚᱠᱚ ᱧᱟᱢᱚᱜ-ᱟ, ᱟᱫᱚ ᱠᱤᱨᱤᱧ ᱟᱹᱜᱩ ᱵᱟᱲᱟ ᱠᱟᱛᱮᱜ ᱜᱚᱝᱠᱮ ᱢᱤᱫ ᱫᱷᱟᱣ ᱦᱟᱸᱜ ᱦᱚᱞᱚᱝ ᱥᱟᱛᱮᱜ ᱯᱮ ᱞᱮᱴᱚ ᱧᱮᱞ ᱠᱚᱣᱟ ᱦᱟᱸᱜ ᱮᱢᱚᱱ ᱛᱟᱠ ᱯᱮ ᱵᱩᱡᱷᱟᱹᱣ ᱦᱟᱸᱜ ᱜᱚᱝᱠᱮ ᱠᱟᱹᱴᱩᱵ ᱦᱚᱸ ᱠᱟᱹᱴᱩᱵ ᱦᱟᱸᱜ ᱯᱮ ᱢᱟᱱᱮ ᱪᱚᱯᱚᱡ ᱥᱟᱯᱷᱟ ᱜᱚᱫ ᱠᱟᱜ-ᱟ ᱾
ᱟᱵᱤᱱᱟᱜ ᱞᱟᱹᱭ ᱛᱮᱜᱮ ᱢᱚᱪᱟ ᱠᱷᱚᱱᱚᱡ ᱫᱚ ᱩᱞᱤ ᱫᱟᱜ ᱡᱚᱨᱚᱜ ᱠᱟᱱ ᱛᱟᱞᱤᱧᱟ ᱾
ᱦᱳᱭ ᱜᱳ ᱥᱟᱹᱨᱤ ᱠᱟᱛᱷᱟ ᱜᱮ ᱦᱟᱸᱜ ᱞᱤᱧ ᱞᱟᱹᱭ ᱟᱵᱮᱱ ᱠᱟᱱᱟ ᱟᱫᱚ ᱚᱱᱟ ᱢᱤᱫ ᱫᱷᱟᱣ ᱵᱮᱱ ᱵᱤᱰᱟᱹᱣ ᱡᱚᱢ ᱵᱤᱰᱟᱹᱣ ᱟᱵᱤᱱ ᱟᱨᱠᱤ ᱾
ᱦᱳᱭ ᱦᱳᱭ ᱡᱚᱢ ᱵᱤᱰᱟᱹᱣ ᱠᱟᱛᱮᱫ ᱞᱟᱜᱟᱭ ᱦᱩᱭᱩᱜ-ᱟ ᱪᱮᱫ ᱞᱮᱠᱟ ᱵᱩᱡᱷᱟᱜ-ᱟ ᱾
ᱪᱮᱫ ᱞᱮᱠᱟ ᱵᱩᱡᱦᱟᱜ-ᱟ ᱛᱤᱱᱟᱹᱜ ᱥᱟᱨᱤ ᱛᱤᱱᱟᱹᱜ ᱮᱲᱮ ᱦᱟᱸᱜ ᱾